ᱦᱮᱸ ᱡᱚᱦᱟᱨ ᱜᱮ
ᱪᱮᱫ ᱠᱚᱯᱮ ᱪᱤᱠᱟᱹ ᱵᱟᱲᱟᱭᱮᱫᱼᱟ ᱾
ᱪᱮᱫ ᱠᱚᱞᱮ ᱪᱤᱠᱟᱹᱭᱮᱜᱼᱟ ᱱᱚᱜᱼᱚᱭ ᱫᱩᱲᱩᱵ ᱵᱟᱲᱟ ᱦᱩᱭ ᱠᱟᱱᱟ ᱾ ᱤᱥᱤᱱ ᱵᱟᱥᱟᱝ ᱟᱥᱮ ᱥᱮᱛᱟᱜ ᱥᱮᱛᱟᱜ ᱜᱮᱞᱮ ᱤᱥᱤᱱ ᱵᱟᱥᱟᱝᱟ ᱟᱞᱮ ᱢᱟ ᱟᱹᱛᱩ ᱫᱤᱥᱚᱢ ᱦᱚᱲ ᱛᱚ ᱾ ᱥᱮᱛᱟᱜ ᱢᱟᱱᱮ ᱥᱮᱛᱟᱜ ᱵᱚᱞᱛᱮ ᱫᱚ ᱵᱟᱝᱼᱟ ᱚᱱᱟ ᱥᱮᱛᱟᱜ ᱫᱚ ᱵᱟᱠᱚ ᱞᱟᱹᱭᱟ ᱟᱫᱚ ᱤᱧᱟᱹᱜ ᱯᱚᱠᱷᱮ ᱨᱮ ᱥᱮᱛᱟᱜ ᱜᱤᱧ ᱞᱟᱹᱭᱟ ᱟᱨ ᱥᱮᱛᱟᱜ ᱵᱮᱲᱟ ᱢᱟᱱᱮ ᱟᱹᱭᱩᱵ ᱟᱹᱭᱩᱵ ᱟᱠᱟᱱᱟ ᱢᱟᱱᱮ ᱤᱱᱠᱟᱹ ᱪᱟᱨᱴᱟ ᱯᱟᱸᱪᱴᱟ ᱫᱤᱜᱮ ᱞᱮ ᱤᱥᱤᱱ ᱵᱟᱥᱟᱝᱟ ᱾
ᱚ ᱛᱟᱦᱚᱞᱮ ᱤᱥᱤᱱ ᱵᱟᱥᱟᱝ ᱠᱚᱫᱚ ᱦᱩᱭ ᱟᱠᱟᱱᱟ ᱠᱟᱱᱟ ᱥᱮ?
ᱦᱩᱸ ᱦᱩᱸ ᱤᱥᱤᱱ ᱵᱟᱥᱟᱝ ᱠᱚᱫᱚ ᱦᱩᱭᱩ ᱟᱠᱟᱱ ᱛᱮᱭ ᱡᱚᱢ ᱴᱩᱠᱩ ᱵᱟᱠᱤ ᱟᱫᱚ ᱾ ᱚ ᱦᱳᱭ ᱟᱫᱚ ᱨᱟᱪᱟ ᱠᱚᱨᱮ ᱞᱮ ᱫᱩᱲᱩᱵ ᱵᱟᱲᱟ ᱟᱠᱟᱱᱟ ᱮᱱᱟᱝ ᱠᱷᱚᱱᱟᱜ ᱫᱟᱜ ᱫᱟᱜ ᱠᱚᱭ ᱛᱷᱟᱢ ᱟᱠᱟᱫ ᱛᱚ ᱟᱫᱚ ᱨᱟᱪᱟ ᱠᱚᱨᱮ ᱞᱮ ᱫᱩᱲᱩᱵ ᱵᱟᱲᱟ ᱟᱠᱟᱱᱟ ᱦᱮᱸᱥᱮ ᱠᱷᱟᱵᱟᱨ ᱠᱚᱞᱮ ᱡᱚᱢᱮᱜᱼᱟ ᱦᱮᱸ ᱦᱮᱸ ᱡᱚᱛ ᱡᱚᱛᱚ ᱜᱮ ᱱᱟᱯᱟᱭ ᱜᱮᱭᱟ ᱟᱯᱮ ᱚᱲ ᱨᱮ ᱫᱚ?
ᱟᱞᱮ ᱦᱚᱸ ᱟᱞᱮ ᱡᱚᱛᱚ ᱜᱮ ᱱᱟᱯᱟᱭ ᱜᱮ ᱢᱮᱱᱟᱜ ᱞᱮᱭᱟ ᱾ ᱟᱞᱮ ᱦᱚᱸ ᱱᱤᱛᱚᱜ ᱫᱚ ᱚᱲᱟᱜ ᱨᱮ ᱾ ᱨᱮ ᱢᱮᱱᱟᱜ ᱞᱮᱭᱟ ᱡᱚᱛᱚ ᱦᱚᱲ ᱫᱩᱲᱩᱵ ᱵᱟᱲᱟ ᱟᱠᱟᱱᱟᱞᱮ ᱟᱞᱮ ᱦᱚᱸ ᱤᱥᱤᱱ ᱵᱟᱥᱟᱝ ᱠᱚᱦᱚᱸ ᱟᱞᱮ ᱦᱩᱭ ᱾ ᱠᱟᱱᱟ ᱟᱫᱚ ᱟᱞᱮ ᱦᱚᱸ ᱟᱹᱣᱨᱤ ᱞᱮ ᱡᱚᱢ ᱠᱟᱜ ᱟᱹᱣᱨᱤ ᱞᱮ ᱡᱚᱢᱟ ᱟᱨ ᱜᱷᱟᱹᱲᱤᱡ ᱯᱚᱨᱮ ᱞᱮ ᱦᱟᱸᱜ ᱡᱚᱢᱟᱞᱮ ᱾
ᱚ ᱦᱮᱸ ᱵᱟᱹᱧ ᱠᱩᱞᱤ ᱞᱮᱫ ᱢᱮ ᱠᱩᱞᱤᱢ ᱞᱮᱜᱤᱧ ᱦᱮᱸᱥᱮ ᱛᱟᱦᱚᱞᱮ ᱚᱲᱟᱜ ᱨᱮᱫᱚ ᱪᱮᱫᱠᱟ ᱢᱮᱱᱟᱜ ᱠᱚᱣᱟ?
ᱡᱚᱛᱚ ᱦᱚᱲ ᱱᱟᱯᱟᱭ ᱜᱮ ᱢᱮᱱᱟᱜ ᱾
ᱚ ᱱᱟᱯᱟᱭ ᱜᱮ ᱢᱮᱱᱟᱜ ᱠᱚᱣᱟ ᱦᱮᱸᱥᱮ ᱾ ᱛᱟᱦᱞᱮ ᱛᱮᱦᱮᱧ ᱫᱚ ᱪᱮᱫ ᱱᱤᱭᱮ ᱞᱟᱝ ᱜᱚᱞᱯᱷᱚᱭᱟ?
ᱛᱮᱦᱤᱧ ᱫᱚ ᱪᱮᱫ ᱱᱤᱭᱮ ᱞᱟᱝ ᱜᱚᱞᱯᱷᱚᱭᱟ ᱡᱟᱦᱟᱱᱟᱜ ᱟᱵᱚᱣᱟᱜ ᱟᱨ ᱡᱟᱦᱟᱸ ᱯᱚᱨᱚᱵᱽ ᱠᱚ ᱢᱮᱱᱟᱜ ᱟᱠᱟᱫ ᱚᱱᱟ ᱤᱫᱤ ᱠᱟᱛᱮ ᱞᱟᱝ ᱜᱚᱞᱯᱷᱚᱭᱟ ᱾
ᱴᱷᱤᱠ ᱜᱮᱭᱟ ᱛᱟᱦᱚᱞᱮ ᱟᱢ ᱠᱩᱞᱤᱢᱮ ᱞᱮᱜᱤᱧ ᱛᱟᱦᱚᱞᱮ ᱠᱟᱹᱞᱤ ᱯᱩᱡᱟᱹ ᱫᱚ ᱟᱵᱚᱣᱟᱜ ᱯᱩᱡᱟᱹ ᱥᱮ ᱫᱤᱠᱩ ᱯᱚᱨᱚᱵᱽ ᱠᱟᱱᱟ?
ᱵᱟᱝᱼᱟ ᱠᱟᱹᱞᱤ ᱯᱩᱡᱟᱹ ᱫᱚ ᱟᱵᱚᱣᱟᱜ ᱫᱚ ᱵᱟᱝ ᱠᱟᱱᱟ ᱚᱱᱟ ᱫᱚ ᱫᱤᱠᱩ ᱠᱚᱣᱟᱜ ᱠᱟᱱᱟ ᱾ ᱟᱨ ᱚᱱᱟ ᱫᱚ ᱵᱟᱝ ᱢᱟᱱᱟᱣ ᱞᱮᱱᱠᱷᱟᱱ ᱜᱮ ᱵᱟᱝ ᱢᱟᱱᱟᱣ ᱞᱮᱠᱷᱷᱟᱡ ᱜᱮ ᱚᱱᱟ ᱫᱚ ᱵᱷᱟᱜᱤᱼᱟ ᱾
ᱦᱮᱸ
ᱟᱨ ᱱᱤᱛᱚᱜ ᱥᱟᱱᱛᱟᱲ ᱠᱚ ᱧᱮᱞᱚᱜᱚᱜ ᱠᱟᱱᱟ ᱡᱮ ᱠᱟᱞᱤ ᱯᱩᱡᱟᱹ ᱟᱨ ᱤᱭᱟᱹ ᱟᱵᱟᱨ ᱥᱚᱨᱚᱥᱚᱛᱤ ᱞᱚᱠᱠᱷᱤ ᱯᱩᱡᱟᱹ ᱚᱱᱟ ᱠᱚᱠᱚ ᱢᱟᱱᱟᱣ ᱮᱫᱟ ᱥᱮ ᱾
ᱦᱮᱸ
ᱠᱤᱱᱛᱩ ᱚᱱᱟ ᱠᱚᱫᱚ ᱤᱧ ᱤᱧ ᱢᱮᱱᱫᱟ ᱚᱱᱟ ᱠᱚᱫᱚ ᱵᱟᱝ ᱜᱮ ᱴᱷᱤᱠᱟ ᱾ ᱚᱱᱟ ᱫᱚ ᱵᱟᱵᱚᱱ ᱟᱵᱚ ᱵᱟᱵᱚᱱ ᱠᱚᱨᱟᱣ ᱞᱮᱱᱠᱷᱟᱱ ᱜᱮ
ᱦᱮᱛᱚ ᱦᱮᱛᱚ ᱦᱩᱸ ᱚ ᱵᱟᱝᱜᱮ ᱤᱧᱫᱚ ᱚᱱᱠᱟ ᱫᱚ ᱵᱟᱹᱧ ᱠᱩᱞᱤ ᱠᱟᱜ ᱢᱮ ᱢᱟᱱᱮ ᱤᱧᱩᱧ ᱠᱩᱞᱤ ᱪᱮᱞᱮᱭᱟ ᱟᱵᱚ ᱢᱟ ᱠᱟᱹᱞᱤ ᱯᱩᱡᱟᱹ ᱢᱟ ᱵᱟᱵᱚ ᱯᱩᱡᱟᱹᱭ ᱜᱮᱭᱟ ᱥᱮ ᱟᱫᱚ ᱛᱟᱦᱚᱞᱮ ᱟᱵᱚ ᱢᱟ ᱟᱹᱛᱩ ᱫᱤᱥᱚᱢ ᱨᱮᱵᱚᱱ ᱛᱟᱦᱮᱱ ᱜᱮᱭᱟ ᱛᱟᱦᱚᱞᱮ ᱟᱵᱚ ᱢᱟ ᱥᱚᱨᱦᱟᱭ ᱵᱚᱱ ᱯᱚᱨᱚᱵᱽ ᱜᱮᱭᱟ ᱥᱚᱨᱚᱵᱽ ᱵᱚᱱ ᱯᱩᱡᱟᱹᱭ ᱜᱮᱭᱟ ᱾ ᱥᱮ ᱢᱟᱱᱮ ᱥᱚᱨᱚ ᱵᱚᱱ ᱢᱟᱱᱟᱣ ᱜᱮᱭᱟ ᱥᱮ ᱟᱫᱚ ᱚᱱᱟ ᱞᱟᱹᱜᱤᱫ ᱛᱮᱜᱤᱧ ᱠᱩᱞᱤ ᱦᱚᱪᱚ ᱞᱮᱫ ᱢᱮ ᱾
ᱦᱳᱭ ᱟᱫᱚ ᱧᱮᱞᱚᱜ ᱠᱟᱱᱟ ᱥᱮ ᱥᱟᱱᱛᱟᱲ ᱠᱚ ᱱᱚᱝᱠᱟ ᱠᱚ ᱯᱩᱡᱟᱹᱭᱮᱫᱟ ᱚᱱᱟ ᱫᱚ ᱵᱟᱝ ᱴᱷᱤᱠ ᱠᱟᱱᱟ ᱥᱮ ᱚᱱᱟ ᱠᱚᱫᱚ ᱢᱟᱱᱮ ᱟᱵᱚᱣᱟᱜ ᱚᱠᱟᱴᱟᱜ ᱾ ᱠᱟᱱᱟ ᱟᱵᱚᱣᱟᱜ ᱯᱚᱨᱚᱵᱽ ᱠᱟᱱᱟ ᱚᱱᱟᱴᱟᱜ ᱵᱚᱱ ᱢᱟᱱᱟᱣ ᱵᱟᱛᱟᱣᱟ ᱾
ᱦᱩᱸ ᱾ ᱚᱱᱟ ᱢᱟ ᱥᱟᱹᱨᱤ ᱠᱟᱛᱷᱟ ᱾
ᱟᱫᱚ ᱱᱮᱛᱟᱨ ᱫᱚ ᱱᱮᱛᱟᱨ ᱫᱚ ᱟᱭᱢᱟ ᱦᱚᱲ ᱠᱚ ᱧᱮᱞᱚᱜᱚᱜ ᱠᱟᱱᱟ ᱱᱤᱛᱚᱜ ᱫᱚᱠᱚ ᱵᱚᱱᱫᱚᱭᱮᱫᱟ ᱟᱥᱛᱮ ᱟᱥᱛᱮ ᱾ ᱡᱮᱛᱮ ᱡᱚᱛᱚ ᱦᱚᱲ ᱟᱛᱳ ᱨᱮ ᱧᱮᱞᱚᱜᱚᱜ ᱠᱟᱱᱟ ᱚᱱᱟ ᱫᱚᱠᱚ ᱚᱱᱟ ᱯᱩᱡᱟᱹ ᱠᱚᱫᱚ ᱠᱚ ᱵᱚᱱᱫᱚᱭᱮᱫᱟ ᱾
ᱦᱮᱸ ᱦᱮᱸ ᱚᱱᱟᱢᱟ ᱥᱟᱹᱨᱤ ᱠᱟᱛᱷᱟ ᱦᱮᱸ ᱾
ᱛᱟᱦᱚᱞᱮ ᱟᱯᱮ ᱥᱮᱱ ᱦᱚᱸ ᱦᱩᱭᱩᱜ ᱜᱮᱭᱟ ᱥᱮ ᱵᱟᱝ?
ᱩᱸ ᱟᱞᱮ ᱥᱮᱜᱼᱼ
ᱢᱟᱱᱮᱼᱼ
ᱛᱟᱦᱮᱞᱤᱯ, ᱦᱮᱸ ᱞᱟᱹᱭ ᱢᱮ᱾
ᱠᱟᱹᱞᱤ ᱯᱩᱡᱟᱹ ᱠᱚ ᱥᱚᱨᱚᱥᱚᱛᱤ ᱠᱩ ᱢᱟᱱᱮ ᱥᱟᱱᱛᱟᱲ ᱠᱚ ᱯᱩᱡᱟᱹ ᱭᱮᱫᱟ ᱥᱮᱼᱼ
ᱩᱸᱢ ᱵᱟᱝ ᱜᱮ ᱟᱞᱮ ᱥᱮᱱᱼ- ᱚ ᱟᱸᱼᱟᱸ ᱟᱜᱮ ᱠᱚ ᱵᱩᱡᱮᱫ ᱛᱮᱦᱮᱸᱜ ᱟᱭ ᱮᱸ ᱢᱟᱱᱮ ᱟᱜᱮ ᱵᱚᱞᱛᱮ ᱟᱻ ᱞᱟᱦᱟ ᱞᱟᱦᱟᱼᱼ ᱠᱚ ᱵᱩᱡᱷᱟᱹᱣᱮᱜ ᱛᱮᱦᱮᱸᱜ-ᱟ ᱠᱤᱱᱛᱩ ᱱᱤᱛᱚᱜ ᱫᱚᱠᱚ ᱵᱚᱱᱫᱚ ᱣᱟᱠᱟᱜ-ᱟ᱾ ᱟᱫᱚ ᱠᱟᱹᱞᱤ ᱯᱩᱡᱟᱹ ᱫᱚ ᱡᱟᱦᱟᱸᱭ ᱟᱞᱮ ᱫᱚ ᱫᱤᱠᱩ ᱢᱮᱥᱟ ᱥᱟᱱᱛᱟᱲ ᱞᱮ ᱛᱟᱦᱮᱱ ᱜᱮᱭᱟ ᱛᱚ ᱟᱫᱚ ᱠᱤᱪᱷᱩ ᱵᱟᱨ ᱯᱮ ᱚᱲᱟᱜᱼᱼ ᱠᱚ ᱢᱟᱱᱟᱶ ᱜᱮᱭᱟ ᱠᱤᱱᱛᱩ ᱚᱸ ᱚᱱᱟ ᱡᱤᱥᱟᱹᱵᱽᱼᱼ ᱛᱮᱜᱮ ᱟᱞᱮ ᱫᱚ ᱥᱚᱨᱦᱟᱭ ᱞᱮ ᱢᱟᱱᱟᱣ ᱜᱮᱭᱟ ᱩᱱᱠᱩ ᱩᱱᱠᱩ ᱟᱠᱚ ᱞᱮᱠᱟ ᱠᱚ ᱨᱟᱹᱥᱠᱟᱹ ᱜᱮᱭᱟ ᱥᱟᱱᱛᱟᱲ ᱥᱚᱢᱟᱪ ᱥᱟᱶ ᱟᱵᱚ ᱞᱮᱠᱼᱼ ᱚᱠᱟ ᱵᱚᱱ ᱨᱟᱹᱥᱠᱟᱹᱭᱟ ᱟᱫᱚ ᱡᱮᱫᱤᱱ ᱟᱠᱚᱣᱟᱜ ᱞᱟᱥᱴ ᱫᱤᱱ ᱫᱤᱠᱩ ᱯᱚᱨᱚᱵᱽ ᱞᱟᱥᱴ ᱫᱤᱱ ᱡᱮᱫᱤᱱ ᱫᱷᱟᱥᱟᱱ ᱜᱮᱭᱟ ᱠᱚ ᱟᱵᱚ ᱢᱟᱥᱮ ᱛᱤᱱ ᱠᱷᱚᱡ ᱮᱢ ‌ᱵᱩᱡᱟ ᱡᱚ ᱛᱚᱵᱮᱢ ᱩᱰᱩᱠᱚᱜ ᱜᱮᱭᱟ ᱥᱮ, ᱚᱸᱻ ᱦᱮᱸ ᱚᱱᱟᱼᱼ ᱛᱮ ᱟᱞᱮ ᱫᱚ ᱥᱚᱨᱦᱟᱭ ᱞᱮ ᱢᱟᱱᱟᱣ ᱜᱮᱭᱟ ᱩᱱ ᱦᱚᱞᱳᱜ ᱟᱫᱚ ᱟᱯᱮ ᱥᱮᱱ ᱫᱚ ᱛᱤᱱ ᱫᱤᱱ ᱯᱮᱼᱼ ᱠᱚᱨᱟᱣ ᱜᱮᱭᱟ?
ᱟᱞᱮ ᱥᱮᱱ ᱫᱚ ᱚᱜ ᱢᱚᱬᱮ ᱢᱟᱦᱟᱸ ᱾ ᱚᱱ ᱚᱝᱠᱟ ᱜᱮ ᱦᱚᱭᱚᱜ-ᱟ ᱩᱱᱟᱹᱜ ᱵᱟᱹᱧ ᱴᱷᱤᱠ ᱵᱟᱹᱧ ᱞᱟᱹᱭ ᱫᱟᱲᱮᱜ ᱠᱟᱱᱟ᱾ ᱠᱤᱱᱛᱩ ᱚᱱᱠᱟ ᱜᱮ ᱦᱩᱭᱩᱜ-ᱟ ᱟ ᱛᱟᱦᱮᱞᱮ‌ ᱟᱯᱮ ᱥᱮᱱ ᱫᱚ?
ᱟᱞᱮ ᱥᱮᱱ ᱦᱚᱸ ᱢᱚᱬᱮ ᱢᱟᱦᱟ ᱦᱮᱸ ᱟᱞᱮ ᱥᱮᱱ ᱦᱚᱸ ᱢᱚᱬᱮ ᱢᱟᱦᱟ ᱜᱮᱠᱚ ᱢᱟᱱᱟᱣ ᱜᱮᱭᱟ᱾
ᱟᱪᱪᱷᱟ᱾
ᱢᱚᱬᱮ ᱢᱟᱦᱟᱸ ᱠᱤᱪᱷᱩ ᱦᱮᱸ ᱟᱸᱡᱚᱢ ᱟᱹᱠᱟᱹᱜ-ᱟᱹᱧ ᱢᱟᱱᱮ ᱟᱸᱡᱚᱢ ᱠᱟᱹᱜ- ᱟᱹᱧ ᱡᱟ ᱠᱚ ᱦᱚᱲᱼᱼ ᱠᱚᱠᱚ ᱞᱟᱹᱭᱟ ᱮᱴᱟᱜ ᱮᱴᱟᱜ ᱡᱟᱭᱜᱟ ᱨᱮᱫᱚ ᱟᱸᱼᱼ ᱠᱤᱪᱷᱩ ᱦᱚᱲ ᱫᱚ ᱵᱟᱨ ᱫᱤᱱ ᱠᱚ ᱢᱟᱱᱟᱶ ᱜᱮᱭᱟ ᱠᱤᱪᱷᱩ ᱫᱤᱱ ᱫᱚ ᱯᱮ ᱫᱤᱱ ᱠᱚ ᱢᱟᱱᱟᱣ ᱜᱮᱭᱟ ᱟᱨᱼᱼ ᱠᱤᱪᱷᱩ ᱫᱤᱱ ᱫᱚ ᱢᱚᱬᱮ ᱦᱚᱲ ᱵᱤᱥᱤᱜ ᱦᱩᱸ ᱦᱮᱸ᱾ ᱟᱸᱜ ᱟᱵᱚ ᱱᱚᱣᱟ ᱡᱟᱭᱜᱟ ᱫᱚ ᱵᱟᱝ ᱦᱮᱸ ᱞᱟᱹᱭ ‌ᱢᱮ ᱦᱩᱸ᱾
ᱠᱟ ᱡᱮ ᱢᱚᱬᱮ ᱢᱟᱦᱟᱸ ᱚᱠᱟ ᱚᱠᱟ ᱡᱟ ᱦᱩᱭ ᱫᱟᱲᱮᱜ-ᱟ ᱵᱟᱥᱮᱜ ᱚᱠᱟ ᱚᱠᱟ ᱡᱟᱭᱜᱟ ᱨᱮᱠᱚ ᱢᱟᱱᱟᱣ ᱜᱮᱭᱟ᱾ ᱵᱟᱨ ᱫᱤᱱ ᱚᱱᱠᱟ ᱛᱚ ᱟᱞᱮ ᱥᱮᱱ ᱫᱚ ᱚᱱᱠᱟ ᱫᱚ ᱵᱟᱝ ᱦᱚᱭᱚᱜ-ᱟ᱾
ᱦᱩᱸ ᱦᱮᱸᱛᱚ ᱛᱟᱨᱢᱟᱱᱮ ᱟᱯᱮ ᱫᱚ ᱢᱚᱬᱮ ᱫᱤᱱ ᱜᱮᱯᱮ ᱢᱟᱱᱟᱭ ᱜᱮᱭᱟ ᱦᱮᱸ ᱥᱮ᱾
ᱦᱚᱭ ᱦᱚᱭ ᱟᱞᱮ ᱦᱚᱸ ᱢᱚᱬᱮ ᱫᱤᱱ ᱜᱮ ᱢᱟᱱᱟᱶ ᱜᱮᱭᱟ ᱞᱮ᱾
ᱚ ᱵᱟᱝ ᱟᱞᱮ ᱦᱚᱸ ᱢᱚᱬᱮ ᱫᱤᱱ ᱜᱤᱞᱮ ᱢᱟᱱᱟᱣ ᱜᱮᱭᱟ ᱠᱤᱱᱛᱩᱼᱼ ᱟᱨ ᱠᱤᱪᱷᱩ ᱞᱚᱠ ᱤᱧ ᱨᱤᱱ ᱜᱟᱛᱮ ᱢᱮᱱᱟᱜ ᱠᱚᱣᱟ ᱡᱟᱦᱟᱸ ᱨᱤᱧ ᱯᱟᱲᱦᱟᱜ ᱜᱮᱭᱟ ᱵᱟᱝᱼᱼ ᱚᱱᱛᱮ ᱨᱮᱱ ᱠᱤᱪᱷᱩ ᱜᱟᱛᱮ ᱢᱮᱱᱟᱜ ᱠᱚ ᱛᱤᱧᱟ ᱥᱟᱺᱜᱤᱧ ᱥᱟᱺᱜᱤᱧ ᱨᱤᱱ ᱩᱱᱠᱩ ᱠᱚ ᱞᱟᱹᱭ ‌ᱜᱮᱭᱟ ᱟᱞᱮ ᱫᱚ ᱵᱟᱨ ᱫᱤᱱ ᱜᱮᱠᱚ ᱢᱟᱱᱟᱣ ᱠᱟᱜ-ᱟ ᱤᱱᱟᱹ ᱵᱟᱼᱼ ᱫᱤᱱ ᱜᱤᱧ ᱟᱸᱡᱚᱢ ᱠᱟᱜ-ᱟ ᱟᱫᱚ ᱵᱳᱭ ᱠᱚᱨᱮ ᱫᱚ ᱦᱤᱥᱟᱹᱵᱽ ᱨᱮᱫ ᱦᱮᱸ ᱞᱟᱹᱭ ᱢᱮ᱾
ᱛᱤᱱ ᱥᱚᱢᱚᱭ ᱵᱚᱞᱮ ᱛᱮ ‌ᱤᱭᱟᱹ ᱚᱠᱟ ᱚᱠᱟ ᱚᱠᱟ ᱫᱤᱱ ᱦᱩᱭᱩᱜ ᱜᱮᱛᱟ ᱯᱮᱭᱟ ᱥᱚᱨᱦᱟᱭ ᱚᱠᱟ ᱥᱚᱢᱟᱭ ᱦᱩᱭᱼᱼ ᱛᱟᱯᱮ ᱜᱮᱭᱟ ᱟᱞᱮ ᱥᱮᱱ ᱢᱟ ᱧᱮᱞᱚᱜ-ᱟ ᱟᱞᱮᱼᱼ ᱥᱮᱱ ᱢᱟ ᱱᱚᱜ-ᱚᱭ ᱚᱜ ᱵᱚᱪᱷᱚᱨ ᱯᱟᱹᱦᱤᱞ ᱥᱮᱜ ᱜᱮ ᱦᱚᱭᱚᱜ ᱛᱟᱞᱮ ᱟᱞᱮᱭᱟᱜ᱾ ᱢᱟᱱᱮ ᱡᱟᱱᱣᱟᱨᱤ ᱚᱱᱮ ᱚᱱᱠᱟ ᱦᱩᱭᱩᱜ ᱛᱟᱞᱮᱭᱟ ᱦᱚᱭ, ᱟᱨᱼᱼ ᱟᱫᱚᱢ ᱦᱩᱧ ᱟᱸᱡᱚᱢ ᱟᱠᱟᱫᱟ ᱡᱮ ᱮᱴᱟᱜ ᱤᱭᱟᱹ ᱠᱚᱨᱮ ᱵᱚᱞᱮ ᱮᱴᱟᱜᱼᱼ ᱮᱴᱟᱜ ᱡᱟᱭᱜᱟ ᱠᱚᱨᱤᱧ ᱟᱸᱡᱚᱢ ᱠᱟᱜᱼᱟ ᱡᱮ ᱚᱱᱮᱼᱼ ᱟᱨ ᱠᱟᱞᱤ ᱠᱟᱞᱤ ᱥᱚᱢᱟᱹᱭ ᱠᱟᱹᱞᱤ ᱯᱩᱡᱟᱹ ᱦᱩᱭᱩᱜ ᱥᱚᱢᱟᱹᱭ ᱫᱚ ᱩᱱ ᱥᱚᱢᱟᱹᱭ ᱜᱮ ᱦᱚᱭᱩᱜᱼᱼ ᱚᱱᱛᱮ ᱠᱟᱹᱞᱤ ᱯᱩᱡᱟᱹ ᱟᱯᱮ ᱥᱮᱱ ᱫᱚ ᱚᱻ ᱛᱤᱥ ᱦᱩᱭᱩᱜ ᱜᱮᱭᱟ?
ᱟᱞᱮ ᱥᱮᱱ ᱦᱚᱸ ᱚᱱᱠᱟ ᱠᱟᱹᱞᱤ ᱯᱩᱡᱟᱹ ᱥᱮᱱ ᱜᱮᱞᱮ ᱠᱚᱨᱟᱣ ᱜᱮᱭᱟ ᱚᱠᱴᱳᱵᱚᱨ ᱠᱚ ᱥᱮᱱ ᱜᱮ ᱠᱚᱨᱟᱣ ᱜᱮᱭᱟ ᱞᱮ ᱟᱞᱮ‌ ᱫᱚ᱾ ᱦᱩᱸ ᱥᱮ ᱚ ᱟᱨ ᱛᱟᱦᱚᱞᱮᱧ ᱵᱟᱲᱟ ᱭᱟᱢᱼᱼ ᱥᱮ ᱵᱟᱝᱟ ᱤᱧ ᱫᱚ ᱵᱟᱝᱟ ᱤᱧ ᱫᱚ ᱵᱟᱹᱧ ᱵᱟᱲᱟᱭᱟ ᱩᱱᱟᱹᱜ ᱫᱚ ᱠᱤᱱᱛᱩ ᱠᱩᱞᱤ ᱭᱤᱜ ᱢᱤᱭᱤᱧ ᱛᱟᱦᱚᱞᱮᱼᱼ ᱟᱸᱻ ᱟᱯ ᱢᱟ ᱢᱟᱱᱮ ᱟᱯᱮ ᱫᱤᱥᱚᱢ ᱨᱮ ᱛᱟᱦᱚᱞᱮ ᱪᱮᱜ ᱪᱮᱜ ᱠᱷᱟᱹᱼᱼ ᱛᱤᱨ ᱢᱟᱱᱮ ᱚᱱᱮ ᱪᱮᱜ ᱠᱷᱟᱹᱛᱤᱨ ᱠᱩᱞᱤ ᱭᱤᱜ ᱢᱤᱭᱤᱧ ᱡᱩᱫᱤᱢ ᱫᱟᱲᱮᱭᱟᱜ-ᱟ ᱵᱷᱟᱹᱜᱤ ᱠᱟᱛᱷᱟ᱾ ᱵᱟᱹᱧ ᱵᱟᱹᱧ ᱵᱟᱢ ᱫᱟᱲᱮᱭᱟᱜ ᱠᱟᱱᱟ ᱵᱷᱟᱜᱤ ᱠᱟᱛᱼᱼ ᱫᱚ ᱤᱧᱫᱚ ᱵᱟᱹᱧ ᱵᱟᱲᱟᱭᱟ ᱠᱤᱱᱛᱩ ᱚᱱᱟ ᱫᱚ ᱠᱩᱞᱤᱭᱤᱜ ᱢᱤᱭᱤᱧ ᱟᱸ ᱞᱟᱹᱭᱮᱜ ᱤᱧ ᱡᱮ ᱤᱭᱟᱹᱼᱼ ᱠᱟᱹᱞᱤ ᱯᱩᱡᱟᱹ ᱯᱮ ᱢᱟᱱᱮ ᱠᱟᱹᱞᱤ ᱯᱩᱡᱟᱹ ᱞᱟᱹᱭᱮᱜ-ᱟ ᱥᱟᱠ ᱥᱟᱠᱨᱟᱛ ᱨᱮᱯᱮ ᱤᱭᱟᱹᱼᱼ ᱥᱟᱠᱨᱟᱛ ᱢᱟᱱᱮ ᱡᱟᱱᱩᱣᱟᱨᱤ ᱢᱟᱥ ᱛᱮ ᱥᱚᱨᱦᱟᱭᱚᱜ ᱜᱮᱭᱟᱞᱮ ᱟᱫᱚ ᱚᱱᱟ ᱫᱚ ᱞᱟᱦᱟ ᱠᱷᱚᱱ ᱜᱮ ᱱᱚᱝᱠᱟ ᱯᱮ ᱯᱟᱞᱚᱱ ᱟᱹᱜᱩᱭᱮᱫ-ᱟ
ᱦᱮᱸ ᱦᱟᱯᱲᱟᱢ ᱵᱤᱫᱟᱹᱞ ᱠᱷᱚᱱ ᱦᱟᱯᱲᱟᱢ ᱜᱮ ᱱᱚᱝᱠᱟ ᱜᱮᱠᱚ ᱪᱟᱞᱟᱣ ᱟᱹᱜᱩ ᱠᱟᱜ-ᱟ ᱢᱟᱱᱟᱣ ᱟᱹᱜᱩ ᱠᱟᱜ-ᱟ ᱯᱩᱥ ᱤᱭ ᱨᱮ ᱢᱟᱱᱮ ᱡᱟᱱᱩᱣᱟᱨᱤ ᱩᱱ ᱤᱭᱟᱹ ᱥᱚᱢᱚᱭ ᱜᱮ ᱟᱞᱮ ᱥᱚᱨᱦᱟᱭ ᱥᱟᱠᱨᱟᱛ ᱫᱚ ᱢᱤᱫ ᱥᱚᱸᱜᱮ ᱛᱮᱜᱮ ᱦᱩᱭᱩᱜ ᱛᱟᱞᱮᱭᱟ ᱟᱞᱮᱭᱟᱜ ᱫᱚ
ᱚ
ᱯᱟ. ᱨᱤ ᱛᱮᱜᱮ ᱦᱩᱭᱩᱜ ᱛᱟᱞᱮᱭᱟ ᱦᱳᱭ ᱚᱱᱠᱟ ᱜᱮᱞᱮ ᱢᱟᱱᱟᱣ ᱟᱹᱜᱩ ᱠᱟᱜ-ᱟ ᱯᱟᱹᱦᱤᱞ ᱠᱷᱚᱱᱜᱮ ᱟᱫᱚ ᱤᱧ ᱦᱚᱸ ᱵᱟᱹᱧ ᱵᱟᱲᱟᱭ ᱠᱟᱱ ᱛᱟᱦᱮᱸ ᱱᱮᱛᱟᱨ ᱱᱚᱛᱮᱱ ᱠᱚ ᱡᱮᱵᱚᱞᱮ ᱟᱫᱚᱢ ᱡᱟᱭᱜᱟ ᱨᱮᱫᱚ ᱢᱟᱱᱟᱣ ᱟᱹᱜᱩᱭᱟ ᱡᱮ ᱠᱟᱹᱞᱤ ᱯᱩᱡᱟᱹ ᱟᱫᱚ ᱦ ᱜᱟᱛᱮ ᱠᱚᱠᱚ ᱞᱟᱹᱭ ᱟᱹᱫᱤᱧᱟ ᱡᱮ ᱱᱚᱝᱠᱟ ᱟᱞᱮ ᱥᱮᱱ ᱫᱚ ᱱᱚᱝᱠᱟ ᱦᱩᱭᱩᱜ-ᱟ ᱠᱟᱹᱞᱤ ᱯᱩᱡ ᱯᱩᱡᱟᱹ ᱩᱱ ᱥᱚᱢᱚᱭ ᱜᱮᱞᱮ ᱢᱟᱱᱟᱣ ᱜᱮᱭᱟ ᱥᱚᱨᱦᱟᱭ ᱫᱚ ᱟᱫᱩᱧ ᱢᱮᱱ ᱫᱟ ᱵᱟᱝ ᱟᱞᱮ ᱥᱮᱱ ᱫᱚ ᱱᱚᱠᱟ ᱦᱩᱭᱩᱜ-ᱟ ᱤᱭᱟᱹ ᱫᱤᱱᱼᱼ ᱡᱟᱱᱣᱟᱨᱤ ᱩᱱ ᱥᱚᱢᱟᱭ ᱜᱮ ᱦᱩᱭᱩᱜ ᱛᱟᱞᱮ ᱜᱮᱭᱟ᱾
ᱚ ᱦᱮᱸ ᱛᱚ᱾
ᱦᱸ
ᱦᱩᱸ ᱦᱩᱸ
ᱛᱟᱦᱞᱮ ᱟᱞᱮ ᱥᱮᱱ ᱦᱚᱸ ᱦᱤᱡᱩᱜ ᱢᱮ ᱵᱟᱸᱜ ᱟᱞᱮ ᱥᱮᱱᱮᱢ ᱧᱮᱞ ᱞᱮᱜᱭᱟ ᱪᱤᱠᱟ. ᱥᱚᱨᱦᱟᱭᱚᱜ
ᱦᱮᱸ ᱵᱟᱠᱷᱟᱱ ᱦᱮᱸ ᱵᱟᱠᱷᱟᱱ ᱫᱚᱢᱮ ᱨᱟᱹᱥᱠᱟᱹ ᱜᱮᱛᱚ ᱟᱞᱮ ᱢᱟ ᱟᱨᱦᱚᱸ ᱵᱟᱰᱟᱭ ᱠᱮᱫᱮᱜ ᱟᱢ ᱥᱮ ᱵᱟᱝ ᱟᱯᱮ ᱥᱮᱱ ᱫᱚᱠᱚ ᱮᱢ ᱜᱮᱭᱟ ᱥᱮ ᱵᱟᱝ ᱟᱞᱮᱥᱮᱱ ᱫᱚ ᱱᱚᱛᱮ ᱫᱚ ᱤᱭᱟᱹ ᱠᱚᱢᱯᱤᱴᱤᱥᱮᱱ ᱞᱮᱠᱟ ᱦᱩᱭᱩᱜᱼᱟ᱾
ᱠᱚᱢᱯᱤᱴᱤᱥᱚᱱ ᱞᱮᱠᱟ ᱦᱩᱭᱩᱜ-ᱟ ᱪᱮᱫ ᱮᱱᱮᱡ ᱥᱮᱨᱮᱧ ᱨᱮᱱᱟᱜ ᱥᱮ ᱪᱮᱫ ᱠᱚ?
ᱮᱱᱮᱜ ᱥᱮᱨᱮᱧ ᱨᱮᱱᱟᱜ ᱫᱚ ᱮᱱᱮᱜ ᱥᱮᱨᱮᱧ ᱨᱮᱱᱟᱜ ᱜᱮ ᱢᱟᱱᱮ ᱮᱱᱮᱜ ᱥᱮᱨᱮᱧ ᱵᱚᱞᱛᱮ ᱤᱭᱟᱹ ᱮᱱᱮᱜ᱾ ᱮᱱᱮᱜ ᱢᱟ ᱡᱟᱦᱟᱸ ᱠᱚ ᱮᱱᱮᱜ ᱠᱚᱫᱚ ᱮᱱᱮᱡ ᱜᱮᱭᱟ ᱩᱱᱠᱩ ᱞᱟᱹᱜᱤᱫ ᱯᱩᱨᱚᱥᱠᱟᱨ ᱛᱟᱦᱮᱱ ᱜᱮᱭᱟ ᱰᱟᱵᱩ ᱰᱥ ᱩᱱᱠᱩ ᱞᱟᱹᱜᱤᱜ ᱯᱩᱨᱚᱥᱠᱟᱨ ᱟᱞᱟᱫᱟ ᱛᱟᱦᱮᱱ ᱜᱮᱭᱟ ᱡᱟᱦᱟᱸᱭ ᱨᱩᱨᱩ ᱠᱚᱠᱚ ᱛᱟᱦᱮᱱ ᱜᱮᱭᱟ ᱵᱟᱝ᱾
ᱦᱮᱸ ᱦᱩᱸ ᱟᱞᱮ ᱥᱮᱱ ᱫᱚ ᱚᱱᱠᱟ ᱫᱚ ᱵᱟᱝ ᱟᱞᱮ ᱥᱮᱱ ᱫᱚ ᱚᱱᱠᱟ ᱫᱚ ᱵᱟᱝ ᱦᱩᱭᱩᱜᱼᱟ ᱢᱟᱱᱮ ᱚᱱᱠᱟ ᱠᱚ ᱮᱱᱮᱡ ᱥᱮᱨᱮᱧᱟ᱾ ᱠᱩᱥᱤᱜ ᱟᱛᱳ ᱨᱮᱜᱮ ᱟᱫᱚ ᱱᱚᱝᱠᱟ ᱫᱚ ᱵᱟ ᱠᱷᱮᱞ ᱠᱚ ᱥᱮ ᱱᱚᱣᱟ ᱚᱱᱟ ᱠᱚᱫᱚ ᱮᱱᱮᱡ ᱥᱮᱨᱮᱧ ᱠᱚᱫᱚ ᱠᱚᱢᱯᱤᱴᱤᱥᱚᱱ ᱞᱮᱠᱟ ᱫᱚ ᱵᱟᱝ ᱦᱩᱭᱩᱜ ᱜᱮᱭᱟᱞᱮ ᱟᱞᱮ ᱜᱮᱞᱮ ᱨᱟᱹᱥᱠᱟᱹᱭ ᱜᱮᱭᱟ ᱚᱱᱟᱜᱮ ᱟᱞᱮᱥᱮᱱ ᱫᱚ ᱚᱝᱠᱟ ᱜᱮ ᱦᱩᱭᱩᱜᱼᱟ ᱵᱚᱞᱮ ᱚᱝᱠᱟ ᱫᱚ ᱯᱚᱨᱤᱥᱠᱟᱨ ᱚᱱᱠᱟ ᱫᱚ ᱵᱟᱞᱮ ᱫᱚᱦᱚᱭ ᱜᱮᱭᱟ᱾ ᱟᱫᱚ ᱟᱞᱮ ᱚᱸᱰᱮ ᱫᱚ ᱠᱚᱢ ᱜᱮᱭᱟ ᱤᱭᱟᱹ ᱦᱚᱸ ᱢᱟᱱᱮ ᱟᱞᱮ ᱟ ᱟᱹᱛᱩ ᱨᱮᱫᱚ ᱠᱚᱢ ᱜᱮᱭᱟ ᱚᱲᱟᱜ ᱠᱚᱦᱚᱸ ᱟᱫᱚ ᱟᱨ ᱚᱝᱠᱟ ᱩᱱᱟᱹᱜ ᱫᱚᱢᱮ ᱨᱟᱹᱥᱠᱟᱹ ᱫᱚ ᱵᱟᱝ ᱦᱳᱭᱳᱜ ᱜᱮᱭᱟ᱾ ᱟᱞᱮ ᱯᱮ ᱚᱲᱟᱜ ᱛᱮᱜᱮ ᱥᱚᱨᱦᱟᱭᱚᱜ ᱜᱮᱭᱟ ᱥᱮ ᱟᱫᱚ ᱚᱱᱠᱟᱜᱮ ᱟᱞᱮ ᱟᱞᱮ ᱜᱮ ᱟᱫᱚ ᱠᱚᱢᱯᱤᱴᱤᱥᱚᱱ ᱞᱮᱠᱟ ᱫᱚ ᱪᱮᱫ ᱦᱚᱸ ᱵᱟᱝ ᱦᱩᱭᱩᱜ ᱜᱮᱭᱟ᱾ ᱨᱟᱹᱥᱤ ᱟᱹᱛᱳ ᱫᱚ ᱵᱟᱝ ᱠᱟᱱᱟ ᱥᱮ ᱟᱞᱮ ᱦᱳᱭ ᱦᱳᱭ ᱪᱷᱳᱴᱳ ᱟᱛᱳ ᱠᱟᱱᱟ ᱥᱮ ᱦᱳᱭ᱾ ᱦᱳᱭ ᱦᱳᱭ
ᱦᱮᱸ
ᱛᱟᱦᱮᱞᱮᱢ ᱵᱟᱲᱟᱭ ᱜᱮᱭᱟ ᱥᱚᱨᱦᱟᱭ ᱥᱮᱨᱮᱧ? ᱠᱩ ᱥᱮ ᱤᱭᱟᱹ ᱫᱚᱝ ᱥᱮᱨᱮᱧ ᱠᱚ ᱚᱱᱠᱟᱢ ᱵᱟᱲᱟᱭ ᱜᱮᱭᱟ ᱥᱮᱨᱮᱧ ᱠᱚ ᱮᱱᱮᱡ ᱠᱩ?
ᱦᱩᱸ ᱥᱮᱨᱮᱧ ᱵᱚᱞᱛᱮ ᱫᱚ ᱩᱱᱟᱹᱜ ᱫᱚ ᱵᱟᱹᱧ ᱪᱮᱫ ᱟᱠᱟᱫᱼᱟ᱾ ᱟᱢᱮᱢ ᱟᱢᱮᱢ ᱵᱟᱲᱟᱭ ᱛᱮ? ᱵᱟᱹᱧ ᱥᱮᱨᱮᱧ ᱵᱟᱲᱟ ᱠᱟᱫ ᱫᱚ?
ᱦᱩᱸ ᱦᱩᱸ
ᱟᱫᱚ ᱩᱝᱠᱩ ᱵᱩᱰᱷᱤ ᱮᱨᱟ ᱠᱚᱠᱚ ᱥᱩᱨᱩᱜ ᱜᱮᱭᱟ ᱟᱫᱚ ᱚᱠᱚᱭ ᱫᱚ ᱩᱱᱟᱹᱜ ᱪᱟᱞᱟᱜ ᱠᱟᱱᱟ ᱩᱱᱠᱩ ᱵᱩᱰᱦᱷᱤ ᱮᱨᱟ ᱥᱟᱛᱮ ᱫᱚ᱾ ᱟ ᱩᱱᱠᱩ ᱠᱩᱥᱤ
ᱥᱮᱲᱟᱭ ᱦᱳᱭᱳᱜᱼᱟ ᱦᱳᱭ ᱥᱮᱲᱟ ᱫᱚ ᱞᱟᱹᱠᱛᱤ ᱠᱟᱱ ᱜᱮᱭᱟ ᱛᱟᱭᱚᱢ ᱫᱟᱨᱟᱢ
ᱟᱫᱚ ᱟᱫᱚ ᱵᱟᱠᱷᱟᱱ ᱥᱟᱱᱛᱟᱲ ᱥᱚᱢᱟᱡ ᱨᱮ ᱢᱮᱱᱟᱢᱟ ᱛᱚ ᱥᱮᱨᱟ ᱢᱟ ᱦᱳᱭᱳᱜ ᱜᱮᱭᱟ ᱥᱮ ᱦᱩᱸ᱾ ᱛᱟᱦᱞᱮ ᱟᱢ ᱫᱚ ᱛᱟᱦᱞᱮᱢ ᱵᱟᱲᱟᱭ ᱜᱮᱭᱟ ᱛᱟᱨᱢᱟᱱᱮ ᱦᱮᱸ ᱥᱮ?
ᱦᱳᱭ ᱡᱟᱜᱮᱧ ᱵᱟᱰᱟᱭ ᱜᱮᱭᱟ ᱩᱱᱟᱹᱜ ᱫᱚ ᱵᱟᱹᱧ ᱵᱟᱲᱟᱭ ᱜᱮᱭᱟ ᱡᱟᱜᱤᱧ ᱥᱮᱲᱟᱣ ᱠᱟᱜ ᱜᱮᱭᱟ ᱵᱚᱞᱮ ᱟᱨ ᱮᱱᱮᱜ ᱠᱚᱦᱚᱸ ᱚᱱᱟ ᱥᱚᱨᱦᱟᱭ ᱮᱱᱮᱜ ᱠᱚ ᱟᱵᱟᱨ ᱫᱚᱝ ᱠᱚ ᱞᱟᱸᱜᱽᱲᱮ ᱠᱚ ᱚᱱᱟ ᱠᱚᱫᱚ ᱵᱟᱲᱟᱭ ᱜᱮ ᱚᱱᱟ ᱠᱚᱫᱚ ᱡᱚᱛᱚ ᱥᱤᱨᱤᱧ ᱫᱚ ᱵᱟᱹᱧ ᱞᱟᱹᱭ ᱫᱚ ᱡᱛᱚ ᱥᱤᱨᱤᱧ ᱫᱚ ᱵᱟᱹᱧ ᱞᱟᱹᱭ ᱮᱜᱼᱟ ᱥᱚᱨᱦᱟᱭ ᱥᱤᱨᱤᱧ ᱫᱚᱧ ᱡᱟᱜᱮ ᱞᱤᱧ ᱵᱟᱰᱟᱭ ᱜᱮᱭᱟ ᱚᱱᱟ ᱠᱚᱫᱚ ᱦᱮᱸ᱾
ᱟᱞᱮ ᱦᱚᱸ ᱚᱱᱮ ᱛᱠᱚᱭ ᱠᱚᱠᱚ ᱥᱮ ᱪᱮᱫ ᱢᱟᱱᱮ ᱚᱠᱚᱭ ᱠᱚᱠᱚ ᱮ ᱤᱭᱟᱹ ᱤᱧᱤᱧ ᱵᱟᱰᱟᱭ ᱜᱮᱭᱟ ᱠᱚᱢ ᱠᱚᱢ ᱚᱝᱠᱟ ᱫᱚ ᱵᱟᱝ ᱜᱮ ᱩᱱᱟᱹᱜ ᱟᱸᱴ ᱵᱟᱰᱟᱭ ᱫᱚ ᱚᱝᱠᱟ ᱫᱚ ᱵᱟᱝ᱾
ᱤᱧᱫᱚ ᱤᱧ ᱟᱭᱳ ᱴᱷᱮᱱ ᱜᱮ ᱤᱧ ᱟᱭᱳ ᱜᱮᱭ ᱥᱮᱬᱟ ᱟᱠᱟᱫᱤᱧᱟ
ᱚ ᱢᱟ
ᱩᱱᱤ ᱴᱷᱮᱱ ᱜᱮ ᱟᱸᱡᱚᱢ ᱠᱟᱜ ᱟᱹᱧ ᱥᱮ ᱚᱝᱠᱟ ᱥᱮᱨᱮᱧ ᱥᱚᱢᱚᱭ ᱜᱮ ᱩᱱᱤ ᱜᱮ ᱥᱮᱨᱮᱧ ᱥᱮᱨᱮᱧᱟ ᱥᱮ᱾
ᱤᱧ ᱫᱚ ᱚᱱᱮ ᱡᱟᱦᱟᱸ ᱡᱟᱦᱟᱸ ᱠᱚ ᱪᱩᱢᱟᱹᱲ ᱠᱚ ᱪᱟᱞᱟᱜ ᱟᱛᱚ ᱟ ᱪᱩᱢᱟᱹᱲᱟ ᱠᱚ ᱪᱟᱞᱟᱜᱼᱟ ᱟᱫᱚ ᱨᱟᱥᱛᱟ ᱨᱟᱥᱛᱟ ᱛᱮᱠᱚ ᱫᱟᱸᱞᱲᱟ ᱤᱫᱤᱭᱟ ᱾
ᱦᱩᱸ
ᱨᱟᱥᱛᱟ ᱨᱟᱥᱛᱟ ᱛᱮ ᱟᱨ ᱫᱩᱣᱟᱹᱨ ᱨᱮᱠᱚ ᱵᱚᱞᱚᱱ ᱟ ᱚᱱᱟ ᱚᱱᱟ ᱥᱮᱨᱮᱧ ᱤᱧ ᱪᱮᱫ ᱞᱮᱜᱼᱟ ᱪᱮᱫ ᱠᱟᱜᱟᱹᱧ ᱠᱚᱢ ᱠᱚᱢᱤᱧ ᱵᱟᱰᱟᱭᱟ ᱟᱫᱚ ᱛᱤᱱᱟᱹᱜ ᱥᱟᱹᱨᱤ ᱚᱱᱟ ᱫᱚ ᱵᱟᱹᱧ ᱵᱟᱲᱟᱭᱼᱟ ᱛᱤᱱᱟᱹᱜ ᱴᱷᱤᱠᱚᱜᱼᱟ᱾ ᱦᱮᱸᱥᱮ ᱟᱢ ᱫᱚ ᱚᱠᱟᱴᱟᱜ ᱠᱚᱢ ᱪᱮᱫ ᱟᱠᱟᱫ ᱛᱮ
ᱥᱚᱨᱦᱟᱭ ᱜᱤᱧ ᱪᱮᱫ ᱟᱠᱟᱫᱟ ᱟᱨ ᱡᱟᱜᱮ ᱚᱱᱟ
ᱟᱫᱚ ᱠᱩᱞᱤ ᱠᱩᱞᱤ ᱢᱮᱠᱷᱟᱱ ᱤᱧ ᱠᱩᱞᱤ ᱢᱮᱠᱷᱟᱱ ᱫᱟᱲᱮᱭᱟᱜ ᱛᱮ
ᱠᱩᱞᱤ ᱤᱧᱫᱚ ᱩᱱᱟᱹᱜ ᱫᱚ ᱵᱟᱹᱧ ᱫᱤᱥᱟᱹᱭ ᱮᱫᱟ ᱫᱟᱜᱮ ᱛᱟᱦᱚᱸ ᱩᱱᱟᱹᱜ ᱤᱭᱟᱹ ᱞᱮᱠᱟ ᱫᱚ ᱵᱟᱹᱧ ᱞᱟᱹᱭ ᱫᱟᱲᱮ ᱭᱟᱢᱟ ᱢᱟ ᱥᱤᱨᱤᱧ ᱞᱮᱠᱟ ᱫᱚ ᱵᱟᱹᱧ ᱞᱟᱹᱭ ᱫᱟᱲᱮᱣ ᱟᱢᱟ ᱤᱭᱟᱹ ᱠᱚᱫᱚ ᱫᱟᱲᱮᱜ ᱜᱮᱭᱟᱭ ᱡᱟᱜᱮ ᱫᱚ ᱦᱩᱸ ᱚ
ᱦᱩᱸ ᱚᱱᱠᱟ ᱫᱚ ᱠᱚᱢ ᱵᱮᱥᱤ ᱪᱮᱫ ᱜᱮ ᱫᱚᱨᱠᱟᱨ ᱟᱫᱚ ᱟᱵᱚ ᱫᱚ ᱡᱟᱹᱥᱛᱤ ᱧᱚᱜ ᱪᱮᱫ ᱫᱚᱨᱠᱟᱨ
ᱟᱵᱟᱨ ᱫᱟᱸᱥᱟᱭ ᱥᱮᱨᱮᱧ ᱠᱚ ᱫᱟᱸᱥᱟᱭ ᱟᱯᱮ ᱥᱮᱫ ᱠᱚ ᱤᱭᱟᱹᱜ ᱜᱮᱭᱟ ᱮᱱᱮᱼᱚᱜ ᱜᱮᱭᱟ ᱫᱟᱸᱥᱟᱭ ᱠᱚ
ᱦᱮᱸ ᱛᱚ ᱦᱮᱸ ᱫᱚᱢᱮ ᱠᱚ ᱨᱟᱹᱥ ᱨᱟᱹᱥᱠᱟᱹᱭ ᱜᱮᱭᱟ
ᱦᱳᱭ ᱦᱳᱭ ᱦᱩᱸ ᱛᱤᱥ ᱦᱩᱭᱩᱜ ᱜᱮᱭᱟ ᱫᱟᱸᱥᱟᱭ ᱫᱚ ᱟᱯᱮᱥᱮᱱ ᱫᱚ
ᱟᱞᱮ ᱥᱮᱱ ᱫᱚ ᱫᱩᱨᱜᱟᱹ ᱯᱩᱡᱟᱹ ᱞᱟᱦᱟ ᱨᱮ ᱚᱱᱟ ᱢᱚᱦᱟᱞᱚᱭᱟ ᱦᱩᱭᱩᱜ ᱵᱟᱝ ᱜᱮᱭᱟ ᱢᱚᱦᱟᱞᱚᱭᱟ ᱢᱚᱦᱟᱞᱚᱭᱟ ᱡᱟᱦᱟᱸᱨᱮ ᱵᱳᱢ ᱠᱚᱠᱚ ᱯᱷᱟᱴᱟᱭᱟ
ᱦᱳᱭ ᱤᱧ ᱫᱚᱢᱮ ᱨᱟᱹᱥᱠᱟᱹᱧ ᱟᱹᱭᱠᱟᱹᱣ ᱟ ᱫᱟᱸᱥᱟᱭ ᱦᱤᱞᱳᱜ ᱫᱚᱱ ᱠᱚᱠᱚ ᱦᱤᱡᱩᱜᱼᱟ ᱥᱮ ᱟᱛᱳ ᱟᱛᱳ ᱠᱚ ᱦᱤᱡᱩᱜ ᱜᱮᱭᱟ ᱠᱚ ᱫᱟᱸᱥᱟᱭ ᱠᱚ ᱮᱱᱮᱡ ᱜᱮᱭᱟ ᱫᱚᱢᱮ ᱟᱹᱰᱤ ᱨᱟᱹᱥᱠᱟᱹᱧ ᱵᱩᱡᱷᱟᱹᱣ ᱜᱮᱭᱟᱹᱧ ᱩᱱᱠᱩ ᱧᱮᱞ ᱛᱮ ᱟᱪᱪᱷᱟ ᱟᱨ ᱢᱚᱡᱽ ᱜᱮ ᱠᱚ ᱢᱚᱡᱽ ᱜᱮ ᱠᱚ ᱮᱱᱮᱡᱼᱟ ᱥᱤᱨᱤᱧ ᱟᱠᱚ
ᱟᱢᱫᱚᱢ ᱵᱟᱰᱟᱭᱟ ᱛᱚ ᱫᱟᱸᱟᱭ ᱨᱮᱱᱟᱜ ᱥᱮᱨᱮᱧ ᱥᱮ ᱵᱟᱢ ᱵᱟᱰᱟᱭᱟ
ᱦᱮᱸ ᱤᱭᱟᱹ ᱥᱠᱩᱞ ᱨᱤᱧ ᱯᱟᱲᱦᱟᱜ ᱠᱟᱱ ᱛᱟᱦᱮᱱ ᱡᱚᱠᱷᱚᱱ ᱛᱚᱠᱷᱚᱱ ᱠᱚ ᱟᱞᱮ ᱢᱤᱫᱴᱮᱡ ᱜᱚᱝᱜᱮ ᱥᱮᱬᱟ ᱛᱟᱦᱮᱱᱟ ᱥᱚᱨᱦᱟᱭ ᱤᱭᱟᱹ ᱢᱟᱱᱮ ᱚᱱᱟ ᱫᱟᱸᱥᱟᱭ ᱥᱤᱨᱤᱧ ᱮ ᱥᱮᱬᱟ ᱟᱫ ᱞᱮ ᱛᱟᱦᱮᱱᱟ ᱥᱚᱨᱦᱟᱭ ᱥᱤᱨᱤᱧ ᱦᱚᱸᱭ ᱥᱮᱬᱟ ᱵᱟᱲᱟ ᱟᱞᱮᱭᱟ ᱟᱵᱟᱨ ᱟᱵᱟᱨ ᱟᱵᱟᱨ ᱮᱴᱟᱜ ᱨᱚᱠᱚᱢ ᱥᱤᱨᱤᱧ ᱠᱚᱦᱚᱸᱭ ᱥᱮᱬᱟ ᱟᱞᱮ ᱜᱮᱭᱟ ᱟᱫᱚ
ᱟᱢ ᱫᱚ ᱛᱟᱞᱮ ᱥᱟᱱᱛᱟᱞᱤ ᱢᱤᱰᱤᱭᱟᱢ ᱛᱮᱢ ᱯᱟᱲᱦᱟᱣ ᱟᱠᱟᱱᱟ ᱦᱮᱸ ᱥᱮ
ᱦᱳᱭ ᱦᱳᱭ ᱥᱟᱱᱛᱟᱞᱤ ᱢᱤᱰᱤᱭᱟᱢ ᱛᱮᱜᱤᱧ ᱯᱟᱲᱦᱟᱣ ᱟᱠᱟᱱᱟ ᱟᱞᱮ ᱟᱞᱮ ᱠᱷᱚᱱ ᱚᱸᱰᱮ ᱥᱩᱨ ᱜᱮᱭᱟ ᱟᱫᱚ ᱚᱸᱰᱮ ᱠᱚᱜᱮ ᱦᱤᱡᱩᱜ ᱦᱳᱭ ᱦᱳᱭ ᱚᱸᱰᱮ ᱠᱷᱚᱱ ᱪᱟᱞᱞᱟᱣ ᱦᱤᱡᱩᱜ ᱠᱟᱱ ᱛᱟᱦᱮᱱᱟ ᱟᱫᱚ ᱩᱱ ᱥᱩᱢᱟᱹᱭ ᱜᱮ ᱞᱟᱦᱟ ᱛᱮᱫᱚ ᱦᱥᱴᱮᱞ ᱨᱮᱧ ᱛᱟᱦᱮᱸ ᱠᱟᱱ ᱛᱟᱦᱮᱸᱱ ᱟ ᱟᱫᱚ ᱩᱱᱤ ᱦᱳᱥᱴᱮᱞ ᱮ ᱦᱤᱡᱩᱜ ᱠᱟᱱ ᱛᱟᱦᱮᱸᱱ ᱟ ᱩᱱᱤ ᱥᱮ ᱜᱚᱢᱠᱮ ᱫᱚ ᱥᱮ ᱟᱫᱚ ᱛᱚᱠᱷᱚᱱ ᱛᱚᱠᱷᱚᱱ ᱮ ᱥᱮᱬᱟ ᱟᱞᱮ ᱠᱟᱱ ᱛᱟᱦᱮᱸᱱᱟ ᱟᱫᱚ ᱱᱮᱛᱟᱨ ᱢᱟ ᱩᱱᱤ ᱦᱚᱸᱭ ᱠᱟᱹᱢᱤ ᱠᱚᱭ ᱧᱟᱢ ᱟᱠᱜᱼᱟ ᱟᱫᱚ ᱱᱤᱛᱚᱜ ᱫᱚ ᱵᱟᱭ ᱦᱤᱡᱩᱜ ᱜᱮᱭᱟ ᱟᱨ ᱟᱭᱢᱟ ᱫᱤᱱ ᱠᱷᱚᱱ ᱧᱟᱯᱟᱢ ᱵᱟᱝ ᱦᱩᱭ ᱠᱟᱱᱟ ᱩᱱᱮ ᱜᱚᱝᱠᱮ ᱥᱟᱶᱛᱮ ᱵᱟᱠᱷᱟᱡ ᱟᱨ ᱵᱷᱟᱜᱤ ᱜᱮ ᱛᱟᱦᱮᱸ ᱠᱟᱱᱟ ᱜᱚᱝᱠᱮ ᱡᱟᱦᱟᱸᱱᱼᱟᱜ ᱜᱮ ᱢᱚᱸᱡᱽ ᱜᱮ ᱥᱮᱸᱬᱟ ᱟᱞᱮᱭᱟ ᱥᱮᱨᱮᱧ ᱠᱚ ᱜᱚᱞᱯᱚ ᱠᱚ ᱟᱵᱟᱨ ᱱᱟᱴᱚᱠ ᱠᱚ ᱥᱮ
ᱚ ᱦᱮᱸ ᱛᱚ ᱟᱫᱚ ᱠᱩᱞᱤᱢᱮ ᱞᱟᱹᱜᱤᱫᱜ ᱦᱮᱸ ᱟᱢᱫᱚ ᱠᱩᱫᱩᱢ ᱠᱚᱫᱚᱢ ᱵᱟᱲᱟᱭᱟ ᱥᱮ ᱵᱟᱝᱟ
ᱦᱳᱭ ᱠᱩᱫᱩᱢ ᱠᱩᱫᱚᱧ ᱵᱟᱲᱟᱭ ᱜᱮᱭᱟ ᱟᱭᱢᱟ ᱫᱤᱱᱜᱮ ᱤᱧ ᱦᱚᱸ ᱦᱳᱥᱴᱮᱞᱤᱧ ᱛᱟᱦᱮᱸ ᱠᱟᱱ ᱛᱚᱠᱷᱚᱱ ᱜᱮ ᱦᱟᱸᱜ ᱠᱩᱫᱩᱢ ᱠᱚᱫᱚᱧ ᱥᱮᱬᱟ ᱟᱠᱟᱫ ᱜᱮᱭᱟ ᱟᱫᱚ ᱦᱳᱭ ᱛᱟᱯᱚᱨ ᱛᱟᱦᱚᱞᱮ ᱫᱤᱥᱟᱹ ᱦᱩᱭᱩᱜ ᱚᱱᱠᱟᱧ ᱦᱤᱲᱤᱧ ᱟᱠᱟᱫᱼᱟ ᱥᱮ ᱪᱮᱫ ᱟᱵᱟᱨ ᱦᱟᱸᱜ ᱢᱚᱱᱮ ᱵᱟᱝᱜᱮᱫ ᱟᱹᱧ ᱠᱟᱱᱟ
ᱚ
ᱦᱳᱭ ᱦᱳᱭ ᱛᱟᱦᱚᱞᱮ ᱫᱤᱥ ᱫᱩᱧ ᱫᱤᱥᱟᱹᱭᱮᱫ ᱜᱮᱭᱟ ᱡᱩᱫᱤᱢ ᱠᱩᱞᱤᱧ ᱠᱷᱟᱱ ᱫᱚᱧ ᱞᱟᱹᱭ ᱜᱮᱭᱟ ᱢᱟᱦᱟᱹᱟ
ᱚ ᱫᱤᱥᱟᱹᱭᱮᱫ ᱜᱮᱭᱟᱢ ᱦᱮᱸ ᱥᱮ
ᱛᱟᱦᱚᱞᱮ ᱨᱤᱧ ᱟᱸᱡᱚᱢᱟᱢᱟ ᱢᱤᱫᱴᱮᱡ ᱤᱭᱟᱹ ᱠᱩᱫᱩᱢ
ᱦᱮᱸ ᱦᱮᱸ ᱟᱡᱚᱢᱟᱹᱧ ᱢᱮ
ᱵᱟᱹᱱᱩᱜ ᱛᱮᱢ ᱡᱚᱢ ᱫᱟ ᱛᱟᱦᱮᱸᱞᱮᱱ ᱠᱷᱟᱱ ᱚᱠᱟᱨᱮᱢ ᱧᱟᱢ ᱠᱮᱭᱟ ᱞᱟᱹᱭ ᱫᱟᱲᱮᱭᱟᱜ ᱟᱢ ᱱᱤᱭᱟᱹ ᱨᱮᱱᱟᱜ ᱩᱛᱛᱟᱹᱨ
ᱟᱨᱮ ᱵᱟᱯᱨᱮ ᱦᱩᱸ ᱮ ᱟᱨ ᱢᱤᱡᱷᱤᱠᱟ ᱞᱟᱭ ᱢᱮᱮᱧ ᱪᱮᱥᱴᱟᱭᱮᱫ ᱤᱧ
ᱵᱟᱹᱱᱩᱜ ᱛᱮᱢ ᱡᱚᱢ ᱫᱟ ᱛᱟᱦᱮᱸ ᱞᱮᱱᱠᱷᱟᱱ ᱚᱠᱟᱨᱮᱢ ᱧᱟᱢ ᱠᱮᱭᱟ
ᱵᱟᱝ ᱵᱟᱹᱞ